ᱦᱮᱞᱳ ᱦᱮᱞᱳ
ᱦᱮᱞᱳ
ᱦᱩᱸ ᱟᱸᱡᱚᱢᱚᱜ ᱠᱟᱱᱟ ᱾
ᱦᱳᱭ ᱜᱚᱝᱠᱮ ᱟᱸᱡᱚᱢᱚᱜ ᱠᱟᱱᱟ ᱾
ᱦᱮᱸ ᱦᱮᱸ ᱟᱸᱡᱚᱢᱚᱜ ᱠᱟᱱᱟ ᱵᱮᱥ ᱱᱟᱯᱟᱭ ᱜᱮ ᱟᱸᱡᱚᱢᱚᱜ ᱠᱟᱱᱟ ᱾ ᱪᱮᱫ ᱠᱚ ᱪᱤᱠᱟᱹ ᱵᱟᱲᱟᱭ ᱫᱟᱢ?
ᱦᱮᱸ ᱱᱚᱜᱼᱚᱭ ᱡᱚᱢ ᱵᱟᱲᱟ ᱠᱟᱛᱮᱜ ᱤᱧ ᱫᱚ ᱡᱤᱨᱟᱹᱣ ᱵᱟᱲᱟ ᱦᱩᱭ ᱠᱟᱱᱟ ᱱᱟᱦᱟᱸᱜ ᱾
ᱦᱳᱭ ᱦᱳᱭ ᱦᱮᱸ ᱤᱧ ᱦᱚᱸ ᱡᱚᱢ ᱦᱩᱭ ᱟᱠᱟᱱᱟ ᱠᱤᱫᱩᱵ ᱠᱚ, ᱠᱟᱹᱴᱤᱡ ᱡᱤᱨᱟᱹᱣ ᱫᱩᱲᱩᱵ ᱦᱩᱭ
ᱳᱭᱻ ᱱᱟ ᱾
ᱛᱮᱦᱮᱧ ᱫᱚ ᱥᱚᱵᱡᱤ ᱜᱮ ᱛᱟᱦᱮᱸ ᱞᱮᱱᱟ ᱦᱮᱸ ᱟᱹᱞᱩ ᱥᱚᱵᱡᱤ ᱾ ᱟᱞᱩ ᱵᱟᱱᱫᱟ ᱠᱩᱯᱤ ᱾ ᱡᱟᱠᱟ ᱡᱚᱢ ᱠᱚ ᱞᱮᱭ ᱟᱨ ᱪᱮᱫ
ᱢᱮᱱᱫᱟᱹᱧ ᱨᱚᱲ ᱦᱟᱸ ᱠᱟᱹᱴᱤᱡ ᱰᱤᱥᱴᱟᱵᱽ ᱧᱚᱜᱚᱜ ᱠᱟᱱᱫᱚ ᱾
ᱦᱮᱸ ᱯᱷᱤᱨᱤ ᱡᱟᱭᱜᱟ ᱨᱮᱜᱮ ᱦᱮᱱᱟᱹᱧᱟ ᱠᱤᱱᱛᱩ ᱨᱚᱲ ᱠᱞᱤᱭᱟᱨ ᱵᱟᱝ ᱟᱡᱚᱢᱚᱜ ᱠᱟᱱ
ᱯᱷᱚᱭ ᱥᱚᱢᱚᱭ ᱨᱮ ᱪᱤᱠᱟᱹᱜ ᱠᱟᱱᱟ ᱾
ᱚ ᱟᱪᱪᱷᱟ ᱟᱪᱪᱷᱟ ᱡᱟᱭᱦᱳᱠ ᱛᱟᱦᱞᱮ ᱠᱷᱚᱵᱚᱨ ᱛᱮᱫ ᱾ ᱟᱸ ᱟᱸ ᱢᱮᱱᱮᱫ ᱟᱹᱧ ᱛᱟᱦᱚᱞᱮ ᱪᱮᱫ ᱪᱟᱥ ᱵᱟᱥ? ᱪᱮᱫ ᱠᱚ ᱛᱟᱦᱚᱞᱮ ᱦᱩᱭᱩᱜ ᱠᱟᱱᱟ ᱟᱯᱮ ᱥᱮᱫ ᱫᱚ ᱱᱤᱛ ᱫᱚ? ᱪᱟᱥ ᱠᱚᱫᱚ ᱪᱮᱫ ᱠᱚ ᱪᱟᱥ ᱵᱟᱲᱟᱭ ᱟᱯᱮ ᱱᱤᱛ ᱫᱚ?
ᱦᱮᱸ ᱱᱤᱛ ᱫᱚ ᱦᱩᱲᱩ ᱨᱚᱦᱚᱭ ᱞᱮ ᱥᱟᱹᱨᱫᱤᱭᱟ ᱠᱟᱱᱟ ᱱᱟᱦᱟᱜ ᱾ ᱟᱞᱮ ᱠᱚᱫᱚ ᱟᱯᱮ ᱠᱚᱜᱮ ᱾
ᱟᱞᱮ ᱫᱚᱦᱟᱸᱜ ᱟᱣᱨᱤᱭᱟᱞᱮ ᱟᱞᱮ ᱦᱚᱸ ᱫᱟ ᱟᱞᱮ ᱠᱟᱱᱟᱭ ᱦᱩᱰᱤᱧ ᱦᱩᱰᱤᱧ ᱜᱮᱭᱟ ᱾ ᱟᱯᱷᱚᱨ ᱠᱚ ᱾ ᱛᱟᱦᱚᱞᱮ ᱚᱱᱟ ᱠᱚᱦᱚᱸ ᱜᱟᱱᱚᱜ ᱛᱮ ᱟᱨᱦᱚᱸ ᱢᱤᱫ ᱥᱚᱯᱛᱟ ᱜᱟᱱ ᱞᱟᱜᱟᱜ ᱜᱮᱭᱟ ᱾ ᱤᱱᱟᱹᱛᱮ ᱠᱷᱤᱞ ᱠᱚᱞᱮ ᱯᱟᱲᱟᱜ ᱵᱟᱲᱟᱭᱮ ᱫᱟ ᱾ ᱩᱱᱵᱳ ᱟᱵᱮᱱᱟᱜ ᱜᱮ ᱞᱮ ᱛᱳᱲᱟᱥ ᱢᱟᱱᱮ ᱦᱳᱭ ᱟᱹᱞᱤᱧ ᱵᱩᱡ ᱫᱟᱹᱞᱤᱧ ᱚᱲᱟᱜ ᱨᱮᱱᱟᱜ ᱠᱟᱱᱟ ᱥᱮ ᱯᱷᱟᱸᱠᱟ ᱨᱮ?
ᱦᱳᱭ ᱟᱹᱞᱤᱧ ᱯᱷᱟᱸᱠᱟ ᱨᱮᱜᱮ ᱦᱟᱸᱜ ᱾
ᱦᱮᱸ ᱱᱤᱛ ᱫᱚ ᱟᱸᱡᱚᱢᱚᱜ ᱠᱟᱱ ᱛᱟᱵᱮᱱᱟ ᱢᱤᱫ ᱜᱷᱟᱹᱲᱤᱡ ᱜᱮᱫ
ᱚ ᱪᱮᱫ ᱚᱱᱟ ᱚᱱᱟ ᱤᱭᱟᱹ ᱾ ᱦᱮᱸ ᱠᱤᱞᱤᱭᱟᱨ ᱜᱮ ᱢᱮᱱᱟᱜᱼᱟ ᱢᱟᱱᱮ ᱢᱮᱥᱮᱡᱽ ᱛᱚ ᱵᱚᱞᱚᱜ ᱠᱟᱱᱟ ᱛᱚ ᱥᱚᱢᱚᱭ ᱨᱮ ᱾
ᱦᱮᱸ ᱦᱮᱸ ᱚᱱᱟ ᱫᱚ ᱦᱳᱭᱳᱜ ᱜᱮᱭᱟ ᱥᱟᱭᱞᱮᱱᱴ ᱨᱮ ᱫᱚᱦᱚ ᱠᱟᱜ ᱵᱤᱱ ᱾ ᱛᱟᱦᱚᱞᱮ ᱠᱷᱟᱱ ᱫᱚ ᱾ ᱚᱸ ᱟᱪᱪᱷᱟ ᱟᱪᱪᱷᱟ ᱛᱟᱦᱚᱞᱮ ᱟᱯᱮᱥᱮᱱ ᱫᱚ ᱛᱤᱱᱟᱹᱜ ᱰᱟᱣ ᱦᱳᱲᱩ ᱠᱚᱯᱮ? ᱫᱚᱦᱚᱭ ᱟ ᱾
ᱦᱮᱸ ᱱᱚᱸ ᱱᱚᱛᱮ ᱫᱚ ᱱᱟᱦᱟᱜ ᱥᱟᱞ ᱨᱮ ᱢᱤᱫ ᱫᱚᱢ ᱜᱮᱞᱮ ᱨᱚᱦᱚᱭᱟ ᱾
ᱚᱸ ᱵᱚᱨᱚ ᱦᱳᱲᱩ ᱠᱚᱫᱚ ᱵᱟᱭ ᱜᱟᱱ ᱦᱩᱭᱩᱜ ᱜᱟᱰᱟ ᱠᱚ ᱵᱟᱹᱱᱩᱜ ᱟ ᱰᱮᱢ ᱠᱚ ᱵᱟᱹᱱᱩᱜ ᱟ ᱵᱚᱨᱚ ᱦᱳᱲᱳ ᱠᱚᱫᱚ ᱵᱟᱝ ᱾
ᱟᱸᱜ ᱦᱟᱸᱜ ᱾
ᱡᱟᱦᱟᱸ ᱫᱚ ᱵᱚᱨᱚ ᱦᱳᱲᱩ ᱡᱟᱦᱟᱸ ᱫᱚ ᱱᱤᱨᱚᱱᱫᱤᱱ ᱵᱚᱱ ᱨᱚᱦᱚᱭᱟ ᱾
ᱟᱞᱮ ᱫᱚ ᱠᱷᱟᱹᱞᱤ ᱱᱮᱛᱟᱨ ᱵᱚᱨᱚ ᱥᱚᱢᱚᱭ ᱜᱮᱞᱮ ᱨᱚᱦᱚᱭ ᱵᱟᱲᱟᱭᱟ ᱾
ᱟᱪᱪᱷᱟ ᱦᱮᱸ ᱾ ᱛᱟᱨᱯᱚᱨᱮ ᱥᱳᱠ ᱥᱚᱵᱡᱤ ᱫᱚ ᱱᱤᱛ ᱫᱚ ᱾
ᱥᱮᱸ ᱥᱟᱯ ᱥᱚᱵᱽᱡᱤ ᱠᱚᱫᱚ ᱱᱤᱛ ᱫᱚ ᱞᱟᱜᱟᱣ ᱦᱩᱭ ᱠᱟᱱᱟ ᱾ ᱵᱷᱤᱱᱰᱤ ᱠᱳ ᱡᱷᱤᱸᱜᱟᱹ ᱠᱳ ᱡᱚᱡᱚ ᱚᱲᱟᱜ ᱠᱳ ᱟᱨ ᱾ ᱛᱟᱦᱮᱱ ᱜᱷᱟᱝᱜᱨᱟ ᱠᱩᱢᱰᱷᱟᱹᱵ ᱾
ᱟᱪᱪᱷᱟ ᱟᱨ ᱦᱩᱸ ᱦᱩᱸ ᱟᱹᱰᱤ ᱛᱚᱯᱮ ᱨᱚᱦᱚᱭᱟ ᱾ ᱛᱟᱦᱚᱞᱮ ᱥᱚᱵᱡᱤ ᱠᱚ ᱟᱨ ᱚᱲᱟᱜ ᱞᱟᱹᱜᱤᱫ ᱜᱮ ᱡᱚᱢ ᱞᱟᱹᱜᱤᱫ ᱾
ᱦᱮᱸ ᱡᱚᱢ ᱡᱚᱢ ᱞᱟᱹᱜᱤᱫ ᱜᱮ ᱾ ᱡᱚᱢ ᱞᱟᱹᱜᱤᱫ ᱜᱮ ᱱᱟᱦᱟᱜ ᱾
ᱦᱩᱸ
ᱟᱨ ᱟᱯᱮ ᱠᱳ ᱾
ᱟᱞᱮ ᱦᱚᱞᱮ ᱨᱚᱦᱚᱭ ᱜᱮᱭᱟ ᱡᱚᱛᱚ ᱜᱮ ᱾ ᱟᱲᱟᱜ ᱥᱟᱠᱟᱢ ᱡᱮᱢᱚᱱ ᱟᱵᱚᱣᱟᱜ ᱡᱟᱜᱮ ᱜᱟᱱᱫᱟᱹᱨᱤ ᱱᱚᱣᱟ ᱠᱚᱫᱚ ᱥᱚᱵᱫᱤᱱᱜᱮ ᱠᱟᱹᱴᱤᱡ ᱛᱟᱦᱮᱱᱟ ᱦᱮᱸ ᱟᱨ ᱟᱨ ᱵᱮᱝᱜᱟᱲ ᱠᱚ ᱡᱮᱢᱚᱱ ᱵᱮᱝᱜᱟᱲ ᱵᱷᱤᱱᱰᱤ ᱱᱚᱣᱟ ᱠᱚ ᱛᱟᱦᱮᱱ ᱜᱮᱭᱟ ᱦᱮᱸ ᱾ ᱠᱩᱱᱫᱨᱤ ᱠᱚ ᱡᱮᱢᱚᱱ ᱟᱵᱚᱣᱟᱜ ᱫᱚ ᱵᱟᱲᱜᱮ ᱨᱮ ᱛᱟᱦᱮᱱᱟ ᱱᱚᱣᱟ ᱫᱚ ᱦᱸ ᱢᱟᱹᱨᱤᱪ ᱠᱚᱦᱚᱸ ᱟᱞᱮ ᱨᱚᱦᱚᱭ ᱵᱟᱲᱟ ᱦᱩᱭᱩᱜ ᱜᱮᱭᱟ ᱱᱚᱛᱮ ᱫᱚ ᱱᱚᱛᱮ ᱫᱚ ᱠᱟᱹᱴᱤᱡ ᱥᱩᱵᱤᱫᱟ ᱢᱮᱱᱟᱜᱼᱟ ᱵᱟᱡᱟᱨ ᱨᱮ ᱟᱲᱚᱛ ᱢᱮᱱᱟᱜ ᱛᱟᱞᱮᱭᱟ ᱟᱨ ᱚᱱᱟᱛᱮ ᱠᱟᱹᱴᱤᱡ ᱪᱟᱥ ᱠᱚ ᱠᱟᱹᱴᱤᱡ ᱡᱚᱨᱟᱞ ᱠᱚᱨᱟᱣ ᱵᱟᱲᱟ ᱞᱮᱠᱷᱟᱡ ᱫᱚ ᱠᱤᱪᱷᱩ ᱨᱳᱡᱽᱜᱟᱨ ᱦᱩᱭᱩᱜᱼᱟ ᱥᱚᱵᱡᱤ ᱛᱮᱦᱚᱸ
ᱦᱮᱸ ᱟᱞᱮ ᱱᱚᱛᱮ ᱫᱚ ᱱᱟᱦᱟᱜ ᱚᱱᱠᱟ ᱥᱟᱸᱜᱤ ᱠᱚᱫᱚ ᱵᱟᱞᱮ ᱪᱟᱥᱟ ᱡᱟᱜᱮ ᱛᱷᱚᱲᱟ ᱜᱟᱱ ᱩᱛᱩ ᱡᱚᱢ ᱞᱮᱠᱟ
ᱦᱮᱸ ᱦᱮᱸ ᱦᱮᱸ
ᱦᱟᱴ ᱠᱚᱫᱚ ᱠᱚᱢ ᱜᱮᱞᱮ ᱤᱫᱤ ᱵᱟᱲᱟᱭᱟ
ᱦᱮᱸ ᱦᱮᱸ
ᱡᱚᱢᱜᱮ ᱱᱟᱦᱟᱜ ᱚᱲᱟᱜ ᱠᱚᱨᱮᱜᱮ
ᱦᱮᱸ
ᱟᱨ ᱱᱚᱛᱮ ᱢᱟ ᱚᱱᱮ ᱢᱟᱱᱮ ᱫᱚᱞᱦᱟ ᱡᱚᱢᱤ ᱠᱟᱱᱟ ᱛᱚ ᱱᱚᱛᱮ ᱫᱚ ᱚᱱᱠᱟ ᱱᱟᱦᱟᱜ ᱰᱷᱮᱨ ᱵᱟᱝ ᱦᱩᱭᱩᱜᱼᱟ ᱡᱟᱜᱮ ᱠᱳᱴ ᱠᱚ ᱡᱩᱢᱤ ᱠᱚ ᱢᱮᱱᱟᱜᱼᱟ ᱤᱱᱟᱹ ᱠᱚᱨᱮ ᱜᱮ ᱛᱷᱚᱲᱟ ᱛᱷᱚᱲᱟ ᱩᱛᱩ ᱡᱚᱢ ᱞᱮᱠᱟ
ᱦᱩᱸ
ᱟᱫᱚ ᱮᱱᱦᱚᱸ ᱱᱟᱯᱟᱭ ᱜᱮ ᱡᱟ ᱜᱮᱞᱮ
ᱦᱮᱸ ᱛᱚ ᱦᱩᱸ ᱦᱮᱸ
ᱟᱨ ᱪᱮ ᱪᱮᱫ ᱞᱮᱠᱟ ᱚᱱᱛᱮ ᱫᱚ
ᱟᱞᱮ ᱥᱮᱱ ᱦᱚᱸ ᱜᱟᱰᱟ ᱱᱟᱠᱟ ᱠᱚᱫᱚ ᱜᱟᱹᱰᱭᱟᱹ ᱠᱚᱫᱚ ᱢᱮᱱᱟᱜ ᱛᱟᱞᱮ ᱜᱮᱭᱟ ᱢᱳᱴᱟ ᱢᱩᱴᱤ ᱦᱩᱰᱤᱧ ᱦᱩᱰᱤᱧ ᱵᱤᱥᱤ ᱢᱟᱨᱟᱝ ᱵᱟᱝ ᱨᱮᱦᱚᱸ ᱦᱮᱸ ᱛᱚ ᱚᱱᱟ ᱰᱮᱢ ᱠᱚᱫᱚ ᱵᱟᱹᱱᱩᱜᱼᱟ ᱜᱟᱰᱟ ᱠᱚᱦᱚᱸ ᱵᱟᱹᱱᱩᱜᱼᱟ ᱥᱩᱨ ᱨᱮᱫᱚ
ᱟᱪᱷᱟ ᱦᱳᱭ ᱟᱞᱮ ᱥᱮᱫ ᱫᱚ ᱢᱮᱱᱟᱜᱼᱟ ᱡᱷᱟᱨᱱᱟ ᱥᱮᱛᱤᱧ ᱡᱷᱟᱨᱱᱟ ᱠᱚ ᱢᱮᱱᱟᱜᱼᱟ
ᱚ ᱛᱟᱦᱟᱞᱮ ᱛᱚ ᱟᱹᱰᱤ ᱢᱚᱡᱽ ᱡᱷᱟᱨᱱᱟ ᱜᱟᱲ ᱫᱟᱜ ᱨᱮᱦᱚᱸ ᱡᱷᱟᱨᱱᱟ ᱰᱟᱹᱰᱤ ᱫᱟᱜ ᱨᱮᱦᱚᱸ ᱨᱮᱭᱟᱲ ᱩᱢᱩᱜ ᱵᱟᱲᱟᱜᱼᱟ
ᱟᱰᱤ ᱱᱟᱯ
ᱩᱢ ᱯᱟᱨᱪᱟ ᱮᱜᱫᱚᱢ ᱢᱟᱱᱮ ᱯᱟᱨᱪᱟ ᱮᱜᱫᱚᱢ ᱫᱟᱜ ᱦᱮᱸ ᱨᱤᱞᱟ ᱢᱟᱞᱟ ᱫᱟᱜ ᱛᱟᱦᱮᱱᱟ
ᱛᱩᱯᱩ ᱚᱲᱟᱜ ᱠᱚᱦᱚᱸ ᱟᱹᱰᱤ ᱱᱟᱯᱟᱭ ᱵᱩᱡᱷᱟᱹᱜᱼᱟ
ᱦᱮᱸ ᱛᱚ
ᱦᱮᱸ ᱱᱚᱛᱮ ᱫᱚ ᱚᱱᱮ ᱴᱟᱺᱰᱤ ᱫᱤᱥᱚᱢ ᱠᱟᱱᱟ ᱛᱚ
ᱦᱮᱸ ᱴᱟᱺᱰᱤ ᱫᱤᱥᱚᱢ ᱠᱟᱱᱟ
ᱵᱩᱨᱚ ᱫᱤᱥᱚᱢ ᱢᱟ ᱵᱟᱝ
ᱦᱩᱸ
ᱚᱱᱛᱮ ᱫᱚ
ᱟᱞᱮ ᱥᱮᱱ ᱫᱚ ᱵᱟᱨᱦᱟ ᱫᱤᱥᱚᱢ ᱠᱚ ᱢᱮᱱᱟ
ᱚ
ᱦᱩᱸ
ᱟᱯᱮ ᱥᱮᱫ ᱫᱚ ᱴᱟᱺᱰᱤ ᱫᱤᱥᱚᱢ ᱱᱚᱛᱮ ᱫᱚ
ᱦᱩᱸ ᱦᱩᱸ ᱦᱩᱸ ᱟᱞᱮ ᱱᱤᱛ ᱫᱚ ᱛᱟᱦᱟᱞᱮ ᱚᱲᱟᱜ ᱠᱚᱨᱮ ᱜᱮ ᱵᱟᱝ
ᱦᱮᱸ ᱚᱲᱟᱜ ᱠᱚᱨᱮ ᱜᱮ ᱱᱟᱦᱟᱜ ᱱᱚᱜᱼᱚᱭ ᱪᱟᱥᱚᱜ ᱠᱟᱹᱢᱤ ᱮᱨᱜᱮ ᱪᱷᱩᱴᱟᱹᱣ ᱦᱩᱭ ᱠᱟᱱᱟ ᱮᱠᱚᱢ ᱱᱮᱛ ᱢᱟ ᱥᱟᱹᱨᱫᱤ ᱟᱠᱟᱱᱟ
ᱦᱮᱸ ᱱᱤᱛᱚᱜ ᱪᱟᱥ ᱵᱟᱝ ᱨᱟᱠᱟᱵ ᱞᱮᱠᱷᱟᱱ ᱫᱚ ᱟᱵᱚᱣᱟᱜ ᱫᱚ ᱱᱤᱛᱚᱜ ᱫᱚ ᱦᱟᱸᱜ ᱦᱩᱸ ᱦᱩᱲᱩ ᱠᱚᱫᱚ ᱟᱨ ᱱᱟᱣᱟ ᱦᱩᱲᱩ ᱠᱚᱫᱚ ᱵᱟᱝᱵᱚᱱ ᱧᱟᱢᱟ ᱥᱮ ᱵᱟᱠᱷᱟᱭ
ᱦᱮᱸ ᱵᱟᱠᱷᱟᱭ ᱪᱟᱥ ᱠᱚ ᱵᱟᱝ ᱪᱟᱥ ᱞᱮᱱᱠᱷᱟᱭ ᱢᱟ ᱱᱟᱶᱟ ᱦᱩᱲᱩ ᱠᱚ ᱵᱟᱝ ᱧᱟᱢᱚᱜᱼᱟ
ᱛᱟᱦᱚᱞᱮ ᱱᱤᱛᱚᱜ ᱫᱚ ᱟᱨ ᱪᱮᱫ ᱯᱚᱨᱚᱵᱽ ᱠᱚ ᱟᱯᱮᱥᱱ ᱫᱚ ᱱᱤᱛᱚᱜ ᱫᱚ ᱥᱮᱴᱮᱨᱚᱜ ᱠᱟᱱᱟ ᱥᱮ ᱦᱩᱭᱩᱜ ᱠᱟᱱᱟ
ᱟᱞᱮ ᱥᱮᱫ ᱫᱚ ᱦᱟᱸᱜ ᱱᱤᱛ ᱯᱚᱨᱚᱵᱽ ᱠᱚᱫᱚ ᱚᱱᱠᱟ
ᱦᱚᱸ ᱱᱤᱛ ᱫᱚ ᱚᱱᱠᱟ ᱠᱟᱱ ᱜᱮ
ᱦᱮᱸ ᱯᱚᱨᱚᱵᱽ ᱠᱚᱫᱚ ᱵᱟᱹᱱᱩᱜᱼᱟ ᱦᱟᱱᱛᱮ ᱦᱟᱱᱟ ᱵᱟᱦᱟ ᱥᱚᱨᱚᱦᱟᱭ ᱜᱮ ᱱᱟᱦᱟᱜ ᱟᱞᱮᱥᱮᱫ ᱯᱚᱨᱚᱵᱽ ᱠᱚᱫᱚ ᱦᱩᱭᱩᱜᱼᱟ
ᱚᱱᱟᱜᱮ ᱟᱯᱮᱥᱮᱱ ᱫᱚ ᱠᱟᱹᱴᱤᱡ ᱦᱩᱭᱩᱜᱼᱟ ᱱᱮᱛᱟᱨ ᱫᱚ ᱥᱮ ᱪᱮᱫ
ᱵᱟᱝᱼᱟ ᱱᱮᱛᱟᱨ ᱫᱚ ᱵᱟᱝ ᱦᱩᱭᱩᱜᱼᱟ ᱦᱟᱱᱮ ᱵᱟᱦᱟ ᱵᱚᱸᱜᱟ ᱨᱮ ᱱᱟᱦᱟᱜ
ᱵᱟᱦᱟ ᱟᱨ ᱟᱥᱟ ᱥᱚᱦᱟᱨᱟᱭ ᱫᱚ ᱠᱟᱨᱛᱤᱠ ᱵᱚᱸᱜᱟ ᱥᱮ ᱛᱤᱥ
ᱟᱨ ᱥᱚᱨᱚᱦᱟᱭ ᱫᱚ ᱱᱟᱦᱜ ᱥᱚᱨᱚᱦᱟᱭ ᱵᱚᱸᱜᱟ ᱨᱮᱜᱮ
ᱦᱮᱸ ᱥᱚᱦᱚᱨᱟᱭ ᱵᱚᱜᱟ
ᱥᱚᱨᱦᱟᱭ ᱵᱚᱸᱜᱟ ᱨᱮᱱᱟᱜ ᱠᱟᱱ ᱛᱟᱵᱚᱱᱟ ᱥᱚᱨᱦᱟᱭ ᱫᱚ
ᱦᱩᱸ ᱦ ᱦᱩᱸ ᱚᱱᱠᱟ ᱜᱮ ᱟᱞᱮ ᱴᱮᱱ ᱦᱚᱸ ᱚᱱᱠᱟᱜᱮ ᱯᱚᱨᱚᱵᱽ ᱠᱚ ᱦᱩᱭᱩᱜᱼᱟ ᱚᱱᱠᱟ ᱜᱮ ᱥᱚᱦᱨᱟᱭ ᱵᱚᱸᱜᱟ ᱵᱟᱦᱟ ᱵᱚᱸᱜᱟ ᱚᱱᱟ ᱠᱚᱫᱚ ᱚᱱᱟ ᱥᱚᱢᱚᱭ ᱜᱮ ᱟᱨ ᱱᱤᱛ ᱫᱚ ᱦᱟᱸᱜ ᱨᱟᱛ ᱨᱟᱛ ᱯᱟᱛᱟ ᱨᱮᱵᱚᱱ ᱢᱮᱱᱫᱟ ᱚᱱᱟ ᱠᱚ ᱱᱤᱛ ᱫᱚ ᱦᱟᱸᱜ ᱥᱮᱴᱮᱨᱚᱜ ᱠᱟᱱᱟ᱾
ᱟᱨ ᱱᱤᱛ ᱫᱚ ᱪᱮᱫ ᱦᱩᱭᱩᱜᱼᱟ?
ᱦᱮᱸ ᱱᱤᱛ ᱫᱚ ᱤᱱᱟᱹ ᱠᱚᱜᱮ ᱦᱩᱭᱩᱜᱼᱟ ᱨᱚᱛ ᱯᱟᱛᱟ ᱧᱩᱛᱩᱢ ᱛᱮ ᱛᱟᱭᱟᱱ ᱚᱨᱠᱮᱥᱴᱟᱨ ᱠᱚ ᱦᱩᱭᱩᱜᱼᱟ᱾
ᱟᱸᱦᱟᱸᱜ
ᱦᱩᱸ ᱱᱤᱭᱟᱹ ᱠᱚ ᱦᱩᱭᱩᱜᱼᱟ ᱟᱨ ᱪᱮᱫ ᱟᱨ ᱡᱟᱠ ᱚᱱᱟ ᱠᱚ ᱢᱮᱱᱟᱜᱼᱟ ᱱᱤᱭᱟᱹ ᱢᱟᱱᱮ ᱟᱥᱟᱲ ᱨᱮ ᱦᱮᱸ ᱟᱨ ᱟᱨ ᱦᱩᱞ ᱢᱟᱦᱟ ᱫᱚ ᱪᱮᱫ ᱞᱮᱠᱟ ᱯᱟᱞᱚᱱ ᱠᱮᱫ ᱛᱟᱵᱚᱱᱟᱯᱮ? ᱯᱮ ᱜᱮᱞ ᱡᱩᱱ ᱦᱮᱸ ᱡᱟᱦᱟᱸ ᱯᱟᱨᱚᱢᱮᱱ, ᱢᱮᱱᱟᱹᱧ ᱯᱮᱜᱮᱞ ᱡᱩᱱ ᱢᱟᱦᱟ ᱡᱟᱦᱟᱸ ᱦᱩᱭᱮᱱ ᱛᱟᱵᱚᱱᱟ ᱦᱩᱞ ᱫᱤᱵᱚᱥ
ᱦᱮᱸ ᱦᱩᱞ ᱫᱤᱵᱚᱥ ᱦᱩᱞ ᱢᱟᱦᱟ ᱫᱚ ᱱᱟᱦᱟᱜ ᱱᱟᱯᱟᱭ ᱜᱮᱞᱮ ᱯᱟᱨᱚᱢ ᱠᱮᱫᱟ ᱟᱹᱰᱤ ᱡᱟᱠᱼᱡᱚᱢᱚᱠ ᱛᱤᱜᱤ ᱟᱞᱮᱥᱮᱫ ᱫᱚ ᱱᱟᱦᱟᱜ ᱟᱯ ᱥᱮᱫ ᱥᱮᱜ ᱜᱮ
ᱦᱩᱸ ᱦᱩᱸ ᱟᱞᱮ ᱥᱮᱱᱟᱜ ᱡᱚᱢᱚᱠ ᱜᱮ ᱦᱩᱭ ᱮᱱᱟ ᱡᱚᱛᱚ ᱡᱟᱭᱜᱟ ᱨᱮᱜᱮ ᱮᱚᱢ ᱟᱹᱛᱩ ᱟᱹᱛᱩ ᱜᱮ ᱡᱟᱠ ᱢᱟᱱᱮ ᱠᱚ ᱠᱚᱨᱟᱣᱮᱫ ᱜᱮᱭᱟ ᱠᱚ ᱟᱨ ᱱᱚᱝᱠᱟ ᱡᱟᱦᱟᱸ ᱠᱚᱨᱮ ᱟᱵᱚᱣᱟᱜ ᱢᱩᱠᱷᱟᱹᱱ ᱠᱚ ᱢᱮᱱᱟᱜ ᱟᱠᱟᱫ ᱛᱟᱵᱚᱱᱟ ᱥᱴᱟᱪᱩᱞᱟ ᱡᱟᱦᱟᱸ ᱫᱚ ᱟᱵᱚᱨᱮᱱ ᱵᱤᱨᱵᱟᱱᱴᱟ ᱟᱠᱚᱣᱟᱜ ᱚᱱᱟ ᱠᱚ ᱡᱟᱭᱜᱟᱨᱮ ᱡᱚᱛᱚ ᱡᱟᱭᱜᱟ ᱨᱮᱜᱮ ᱠᱟᱹᱴᱤᱡ ᱵᱮᱥ ᱱᱟᱯᱟᱭ ᱜᱮ ᱯᱟᱞᱚᱱ ᱵᱟᱲᱟ ᱦᱩᱭ ᱟᱠᱟᱱᱟ᱾
ᱦᱳᱭ ᱱᱚᱣᱟ ᱢᱟ ᱡᱟᱣᱜᱤ ᱟᱵᱚ ᱢᱟᱱᱟᱣ ᱤᱫᱤᱜᱮ ᱡᱩᱞᱩᱱ ᱵᱚᱱᱟ
ᱦᱳᱭ ᱦᱳᱭ ᱱᱚᱣᱟ ᱫᱚ ᱟᱵᱚᱣᱟᱜ ᱟᱹᱰᱤ ᱢᱤᱫᱴᱟᱝ ᱫᱤᱥᱟ ᱥᱮ ᱟᱵᱚᱨᱮᱱ ᱩᱭᱦᱟᱹᱨ ᱠᱚ ᱛᱟᱵᱚᱱ ᱠᱚ ᱟᱵᱚᱨᱤᱱ ᱠᱚ ᱦᱩᱞ ᱞᱟᱲᱟ ᱞᱮᱱᱟ ᱠᱚ ᱩᱱ ᱥᱚᱢᱚᱭ ᱥᱟᱱᱛᱟᱞ ᱵᱤᱫ ᱥᱚᱢᱚᱭ ᱦᱮᱸ ᱥᱟᱱᱛᱟᱞ ᱵᱤᱫᱽᱫᱨᱳᱦᱚ ᱞᱮᱠᱟᱜᱮ ᱱᱚᱣᱟ ᱫᱚᱠᱚ ᱢᱮᱱᱟᱜ ᱠᱟᱱᱟ ᱵᱟᱝ? ᱦᱳᱭ ᱟᱫᱚ ᱡᱟᱠ ᱚᱱᱟᱛ ᱟᱵᱚ ᱱᱩᱠᱩ ᱠᱚᱫᱚ ᱪᱮᱞᱮ ᱦᱚᱸ ᱩᱢᱚᱜ ᱡᱟᱦᱟᱸ ᱫᱚᱠᱚ ᱢᱮᱱᱟᱵᱚᱱ ᱫᱤᱥᱟᱹ ᱫᱚᱦᱚ ᱠᱟᱠᱚᱣᱟ ᱥᱚᱢᱚᱭ ᱜᱩᱡᱩᱜ ᱨᱟᱱ ᱟᱠᱚᱣᱟᱜ ᱢᱟᱦᱟ ᱥᱮ ᱡᱚᱢᱚᱱ ᱚᱢᱚᱱ ᱡᱚᱱᱢᱚ ᱢᱟᱦᱟ ᱱᱚᱣᱟ ᱠᱚᱫᱚ ᱟᱵᱚ ᱠᱟᱹᱴᱤᱡ ᱩᱭᱦᱟᱹᱨ ᱫᱚᱦᱚᱜ ᱦᱚᱸ ᱞᱟᱹᱠᱛᱤ ᱠᱟᱱᱟ ᱥᱳᱢᱳᱭ ᱨᱮ
ᱦᱳᱭ ᱮᱠᱫᱚᱢ ᱞᱟᱹᱠᱛᱤ ᱠᱟᱱ ᱜᱮᱭᱟ᱾
ᱚᱱᱠᱟᱜᱮ ᱟᱨ ᱟᱵᱚᱨᱮᱱ ᱟᱵᱚᱨᱮᱱ ᱦᱚᱸᱜᱼᱚᱭ ᱦᱟᱨᱟ ᱜᱚᱫᱚᱜ ᱦᱩᱰᱤᱧ ᱦᱩᱰᱤᱧ ᱢᱟᱹᱭ ᱵᱟᱹᱵᱩ ᱠᱚᱦᱚᱸ ᱱᱚᱣᱟ ᱠᱚᱵᱚᱱ ᱪᱮᱫ ᱤᱫᱤᱭᱟᱠᱚᱣᱟ ᱵᱟᱲᱟᱭ ᱤᱫᱤᱭᱟᱠᱚᱣᱟ ᱟᱵᱚ ᱡᱮᱢᱚᱱ ᱠᱚ ᱪᱮᱫ ᱟᱠᱟᱫ ᱵᱚᱱᱟ ᱟᱵᱚᱨᱮᱱ ᱦᱮᱸ ᱜᱟᱹᱠᱷᱩᱲᱤᱭᱟᱹ ᱦᱤᱛᱚᱜ ᱡᱟᱠ ᱵᱟᱵᱟ ᱛᱟᱠᱚ ᱥᱮ ᱫᱟᱫᱟ ᱛᱟᱠᱚ ᱦᱮᱸ ᱥᱮ ᱥᱮᱨᱚᱠᱚᱢ ᱜᱮ ᱟᱵᱚ ᱦᱚᱸ ᱱᱚᱝᱠᱟ ᱜᱮ ᱱᱚᱣᱟ ᱠᱚ ᱟᱵᱚ ᱦᱮᱸ ᱢᱟᱱᱟᱣ ᱤᱫᱤᱭᱮᱭᱟᱵᱚᱱ
ᱚᱱᱟ ᱛᱮᱜᱮ ᱱᱚᱛᱮ ᱦᱚᱸ ᱡᱟ ᱵᱚᱪᱷᱚᱨ ᱜᱤ ᱮ ᱫᱟᱲᱮᱭᱟᱜ ᱵᱷᱳᱨ ᱩᱱᱠᱤᱱ ᱫᱤᱥᱟᱹ ᱩᱭᱦᱟᱹᱨ ᱠᱤᱱ ᱟᱵᱩᱨᱤᱱ ᱡᱟᱦᱟᱸ ᱵᱤᱨ-ᱵᱷᱟᱱᱴᱟ ᱥᱤᱫᱩ ᱢᱩᱨᱢᱩ ᱠᱟ. ᱱᱩ ᱢᱩᱨᱢᱩ ᱟᱵᱩ ᱞᱟᱹᱜᱤᱫ ᱱᱚᱣᱟ ᱟᱵᱚ ᱞᱟᱹᱜᱤᱫ ᱱᱚᱣᱟ ᱫᱤᱥᱚᱢ ᱞᱟᱹᱜᱤᱫ ᱡᱤᱣᱤ ᱠᱤᱱ ᱟᱞᱟᱭ ᱠᱮᱫᱟ᱾
ᱫᱤᱥᱚᱢ ᱞᱟᱹᱜᱤᱫ ᱟᱨ ᱟᱵᱚᱣᱟᱜ ᱟᱵᱚᱣᱟᱜ ᱥᱚᱢᱟᱡᱽ ᱟᱵᱚᱣᱟᱜ ᱫᱷᱟᱨᱚᱢ ᱵᱟᱧᱪᱟᱣ ᱥᱮ ᱟᱵᱚᱣᱟᱜ ᱢᱤᱫᱴᱤᱡ
ᱥᱚᱱᱢᱟᱱ ᱡᱟᱠ ᱚᱱᱟ ᱠᱚ ᱵᱟᱧᱪᱟᱣ ᱫᱚᱦᱚ ᱞᱟᱹᱜᱤᱫ ᱛᱮᱠᱤᱱ ᱞᱟᱹᱲᱦᱟᱹᱭ ᱠᱮᱫᱟ ᱟᱨ ᱪᱮᱫ। ᱱᱚᱣᱟ ᱦᱚᱛᱮᱡᱛᱮ ᱟᱵᱚ ᱱᱤᱛ ᱢᱮᱱᱟᱜ ᱵᱚᱱᱟ ᱴᱷᱤᱠ ᱠᱟ. ᱴᱤᱡ
ᱦᱮᱸ
ᱦᱮᱸ ᱥᱮ।
ᱦᱳᱭ ᱦᱳᱭ।
ᱟᱫᱚ ᱚᱱᱟᱛᱮ
ᱩᱱ ᱥᱚᱢᱚᱭ ᱥᱮ ᱪᱷᱟᱛᱤᱠ ᱡᱟ. ᱛᱤ ᱠᱚ ᱟᱵᱚ ᱱᱚᱣᱟ ᱫᱚ ᱡᱟ ᱠᱚ ᱩᱱᱟᱹᱭ ᱚᱛᱛᱟᱪᱟᱨᱚᱜ ᱠᱟᱱᱟ ᱥᱮ ᱵᱩᱨᱩ ᱫᱚᱠᱷᱤᱱ ᱦᱮᱸ ᱨᱚᱠᱷᱟᱣ ᱞᱮᱱᱟ ᱟᱨ ᱠᱤᱱ ᱟᱵᱚ ᱥᱟᱱᱛᱟᱲ ᱦᱚᱲ ᱠᱚ ᱠᱤᱱ ᱪᱮᱝᱜᱷᱟᱣ ᱞᱮᱫ ᱠᱚᱣᱟᱠᱤᱱ ᱟᱨ ᱪᱮᱫ ᱦᱮᱸ। ᱞᱟ‌. ᱲᱦᱟ. ᱭ ᱛᱮ ᱵᱟᱫᱫᱷᱚ ᱞᱮᱱᱟ ᱠᱚ ᱟᱨ ᱪᱮᱫ ᱦᱮᱥᱮ
ᱟᱹᱰᱤ ᱡᱟᱹᱨᱩᱲ ᱜᱮᱭᱟ ᱱᱚᱣᱟ ᱠᱚᱫᱚ।
ᱦᱮᱸ ᱦᱮᱸ ᱮᱜᱫᱚᱢ ᱮᱠᱫᱚᱢ ᱡᱩᱨᱩᱨ ᱜᱮᱭᱟ ᱱᱚ ᱱᱚᱣᱟ ᱫᱚ ᱟᱵᱚᱣᱟᱜ ᱢᱤᱫᱴᱤᱡ ᱛᱟᱱ ᱜᱮᱭᱟ ᱟᱵᱚ ᱢᱤᱫᱴᱤᱡ ᱟᱵᱚ ᱢᱤᱫᱴᱤᱡ ᱵᱷᱟᱹᱞᱤ ᱞᱟᱹᱜᱤᱫ ᱛᱮ। ᱱᱚᱣᱟ ᱠᱚ ᱥᱚᱢᱚᱭ ᱨᱮ ᱟᱵᱚᱨᱮᱱ ᱱᱚᱠᱟ ᱜᱮ ᱫᱤᱜ ᱢᱟᱱᱮ ᱪᱮᱫ ᱱᱚᱝᱠᱟᱜᱮ ᱟᱵᱚᱨᱮᱱ ᱦᱩᱞᱜᱟᱹᱨᱤᱭᱟᱹ ᱵᱮᱱᱟᱜ ᱞᱟᱹᱠᱛᱤ ᱦᱚᱸ ᱠᱟᱱᱟ। ᱮᱸ ᱡᱟᱠ ᱟᱫᱚ ᱟᱹᱰᱤ ᱠᱷᱚᱱ ᱦᱟᱸᱜ ᱟᱞᱟᱝ ᱟᱜ ᱜᱟᱞ ᱯᱟᱞᱢᱟᱨᱟᱣ ᱦᱩᱭᱮᱱ ᱜᱮᱭᱟ। ᱮ ᱥᱚᱢᱚᱭ ᱠᱚᱦᱚᱸ ᱚᱠᱛᱚ ᱚᱠᱛᱚ ᱠᱚᱦᱚᱸ ᱦᱩᱭ ᱦᱮᱡ ᱮᱱ ᱛᱟᱞᱟᱝ-ᱟ ᱟᱫᱚ ᱱᱤᱛ ᱫᱚ ᱦᱟᱸᱜ ᱢᱟ
ᱦᱮᱸ ᱱᱚᱜ-ᱚᱭ ᱟᱫᱚ ᱚᱠᱛᱚ ᱠᱚᱦᱚᱸ ᱦᱩᱭ ᱦᱮᱡ ᱮᱱ ᱛᱟᱞᱟᱝ-ᱟ ᱢᱟ ᱟᱫᱚ ᱟᱭᱢᱟ ᱥᱟᱨᱦᱟᱣ ᱜᱚᱢᱠᱮ।
ᱥᱟᱨᱦᱟᱣ ᱜᱮ ᱥᱟᱨᱦᱟᱣ ᱜᱮ ᱢᱟ ᱛᱮᱦᱮᱧ ᱞᱮᱠᱟ ᱢᱟ ᱴᱷᱤᱠ ᱜᱮᱭᱟ ᱦᱮᱸ।